ᱦᱮᱞᱳ
ᱦᱮᱸ ᱦᱮᱞᱳ
ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱ ᱜᱮᱭᱟ᱾
ᱦᱮᱸ ᱡᱚᱦᱟᱨ ᱜᱤ ᱵᱮᱥ ᱵᱟᱲᱟ ᱜᱮᱭᱟᱯᱮ?
ᱦᱮᱸ ᱡᱚᱦᱟᱨ ᱜᱮ ᱵᱮᱥ ᱵᱟᱲᱟ ᱜᱮ ᱟᱯᱮ ᱜᱮ ᱪᱮᱫ ᱞᱮᱠᱟ
ᱟᱞᱮ ᱦᱚᱸ ᱱᱟᱯᱟᱭ ᱵᱟᱲᱟ ᱜᱮ ᱢᱮᱱᱟᱜ ᱞᱮᱭᱟ ᱱᱤᱛᱚᱜ ᱫᱚ ᱥᱟᱱᱟᱢ ᱠᱚ ᱟᱨ ᱪᱮᱫ ᱠᱚ ᱪᱮᱠᱟ ᱵᱟᱲᱟᱭ ᱦᱩᱭᱩᱜ ᱠᱟᱱᱟ ᱛᱚᱵᱮ
ᱱᱤᱛᱚᱜ ᱫᱚ ᱪᱮᱫ ᱠᱚ ᱪᱤᱠᱟᱹ ᱵᱟᱲᱟᱭᱼᱟ ᱱᱚᱜᱼᱚᱭ ᱱᱤᱛᱚᱜ ᱫᱚ ᱯᱤᱴᱷᱟᱹᱞᱮ ᱤᱥᱤᱱᱟ ᱧᱤᱫᱟᱹ ᱫᱚ ᱟᱸ ᱨᱩᱴᱤᱭᱟᱞᱮ ᱟᱨ ᱛᱷᱚᱲᱟ ᱦᱚᱲ ᱫᱚ ᱫᱟᱠᱟ ᱛᱷᱚᱲᱟ ᱦᱚᱲᱫᱚ ᱫᱟᱠᱟ ᱛᱷᱚᱲᱟ ᱦᱚᱲ ᱫᱚ ᱨᱩᱴᱤ ᱟᱫᱚ ᱚᱱᱟᱛᱮ ᱵᱟᱱᱟᱨ ᱜᱮ ᱠᱚᱨᱟᱣ ᱦᱩᱭᱩᱜᱼᱟ
ᱦᱮᱸ ᱟᱞᱮ ᱥᱮᱫ ᱢᱟ ᱫᱚᱢᱮ ᱜᱚᱨᱚᱢ ᱠᱟᱱᱟ ᱮᱠᱫᱚᱢ ᱱᱟᱥᱮ ᱱᱟᱥᱮ ᱦᱚᱞᱲ ᱫᱟᱜ ᱞᱮᱫᱟ ᱟᱨᱦᱚᱸ ᱚᱱᱠᱟ ᱜᱮᱭ ᱥᱤᱛᱩᱝ ᱟᱠᱟᱫᱟ ᱟᱨ ᱮᱠᱫᱚᱢ ᱯᱩᱨᱟᱹ ᱜᱚᱨᱚᱢ ᱧᱤᱫᱟᱹ ᱦᱚᱸ ᱮᱠᱫᱚᱢ ᱱᱤᱛᱚᱜ ᱤᱥᱤᱱ ᱜᱤ ᱵᱟᱝ ᱢᱚᱱᱮ ᱠᱟᱱᱟ ᱥᱟᱨᱟ ᱠᱷᱚᱡ ᱛᱟᱦᱮᱸ ᱜᱮ ᱵᱟᱝ ᱥᱟᱱᱟ ᱠᱟᱱᱟ᱾
ᱦᱮᱸ ᱦᱮᱸ ᱚᱱᱟ ᱥᱮᱸᱜᱮᱞ ᱨᱮ ᱢᱟ ᱟᱨᱦᱚᱸ ᱞᱚᱞᱚ ᱟᱨᱦᱚᱸ ᱩᱫᱜᱟᱹᱨ ᱟᱫᱚ
ᱟᱨᱦᱚᱸ ᱞᱚᱞᱚ ᱟᱨ
ᱦᱮᱸ
ᱵᱮᱥ ᱜᱮ ᱵᱟᱝ ᱵᱩᱡᱷᱟᱹᱜ ᱠᱟᱱᱟ ᱤᱱᱟᱹᱜ
ᱵᱮᱥ ᱜᱮ ᱪᱮᱠᱟ ᱟᱫᱚ ᱮᱱᱛᱮ ᱨᱮᱦᱚᱸ ᱵᱟᱢ ᱤᱥᱤᱱ ᱞᱮᱠᱷᱟᱡ ᱪᱮᱠᱟᱢ ᱡᱚᱢᱟ ᱦᱟᱝ
ᱪᱮᱫᱠᱟᱢ ᱡᱚᱢ ᱦᱟᱝ ᱦᱮᱸ ᱤᱥᱤᱱ ᱜᱮ ᱦᱩᱭᱩᱜᱼᱟ ᱟᱨ ᱟᱵᱚ ᱠᱩᱲᱤ ᱜᱤᱫᱽᱨᱟᱹ ᱢᱟ ᱚᱱᱟ ᱠᱟᱱ ᱛᱟᱵᱚᱱ ᱜᱮᱭᱟ
ᱚᱱᱟ ᱜᱮ ᱠᱟᱹᱴᱤ ᱛᱟᱵᱚᱱ
ᱡᱟᱦᱟᱸ ᱛᱤᱱᱟᱹᱜ ᱵᱩᱱ ᱢᱮᱱᱟ ᱵᱟᱹᱧ ᱠᱟᱹᱢᱤᱭᱟ ᱵᱟᱹᱧ ᱤᱥᱤᱱᱟ ᱮᱱ ᱮᱱᱛᱮ ᱨᱮᱦᱚᱸ ᱠᱟᱹᱢᱤ ᱦᱳᱭᱳᱜ ᱛᱟᱵᱚᱱᱟ ᱪᱟᱦᱮ ᱨᱩᱣᱟᱹᱜ ᱵᱚᱱ ᱦᱟᱹᱥᱩᱜ ᱵᱚᱱ
ᱦᱮᱸ ᱦᱚᱸ ᱤᱥᱤᱱ ᱜᱮ ᱦᱩᱭᱩᱜᱼᱟ ᱡᱟᱦᱟᱸ ᱞᱮᱠᱟ ᱠᱟᱛᱮ ᱜᱮ ᱚᱱᱟ ᱜᱮᱛᱚ ᱠᱩᱲᱤ ᱦᱚᱯᱚᱱ ᱫᱚ ᱟᱹᱰᱤ ᱛᱷᱚᱲᱟ ᱠᱚᱥᱴᱚ ᱧᱚᱜ ᱜᱮ
ᱦᱮᱸ ᱠᱩᱲᱤ ᱜᱤᱫᱽᱨᱟᱹ ᱡᱟᱱᱟᱢ ᱫᱚ ᱠᱟᱹᱴᱤᱡ ᱠᱷᱚᱱ ᱵᱚᱱ ᱦᱟᱨᱟᱜ ᱠᱷᱟᱱ ᱫᱚ ᱜᱚ ᱵᱟᱵᱟ ᱠᱚ ᱢᱮᱛᱟ ᱵᱚᱱᱟ ᱠᱟᱹᱢᱤ ᱪᱮᱫᱚᱜ ᱯᱮ
ᱟᱨ ᱛᱷᱚᱲᱟ ᱵᱚᱱ ᱥᱮᱬᱟ ᱧᱚᱜ ᱞᱮᱱᱠᱷᱟᱡ ᱠᱚ ᱢᱮᱱᱟ ᱱᱤᱛᱚᱜ ᱫᱚ ᱥᱮᱬᱟᱭ ᱮᱱᱟᱭ ᱠᱟᱹᱢᱤ ᱠᱚᱭ ᱪᱮᱫᱚᱜ ᱮᱱᱟ ᱱᱤᱛᱚᱜ ᱫᱚᱵᱚᱱ ᱜᱚᱱᱚᱝ ᱠᱟᱭᱟ ᱟᱨ ᱢᱤᱫ ᱫᱚᱢ ᱵᱟᱯᱞᱟ ᱠᱚ ᱦᱩᱭ ᱞᱮᱱ ᱛᱟᱵᱚᱱ ᱠᱷᱟᱱ ᱟᱵᱚ ᱦᱚᱲ ᱚᱲᱟᱜ ᱨᱮ ᱦᱚᱲ ᱚᱲᱟᱜ ᱨᱮᱢᱟ ᱠᱟᱹᱢᱤ ᱦᱩᱭᱳᱜ ᱜᱮᱭᱟ ᱥᱟᱱᱟᱢ ᱜᱮ ᱡᱚᱛᱚ ᱜᱮ ᱚᱱᱮ ᱠᱚ ᱢᱮᱱ ᱠᱮᱫᱟ ᱢᱤᱫ ᱦᱮᱸ ᱠᱩᱲᱤ ᱜᱤᱫᱽᱨᱟᱹ ᱫᱚ ᱚᱱᱮ ᱠᱚ ᱢᱮᱱ ᱞᱮᱠᱟ ᱢᱤᱫ ᱠᱟᱹᱴᱤᱡ ᱠᱷᱚᱡ ᱢᱤᱫ ᱵᱩᱰᱷᱤ ᱦᱟᱹᱵᱤᱡ ᱠᱟᱹᱢᱤ ᱛᱮᱜᱮ ᱡᱤᱭᱚᱱ ᱤᱭᱟᱹ ᱠᱷᱟᱸᱰᱟᱣ ᱦᱩᱭᱩᱜ ᱛᱟᱭᱟ
ᱠᱷᱟᱸᱰᱟᱣ ᱦᱩᱭᱩᱜᱼᱟ ᱛᱤᱱᱟᱹᱜ ᱫᱤᱱ ᱡᱮᱣᱮᱫ ᱮ ᱛᱟᱦᱮᱱ ᱦᱮᱸ
ᱦᱮᱸ ᱪᱮᱫ ᱵᱚᱱ ᱪᱮᱠᱟᱹᱭᱟ ᱪᱮᱫ ᱵᱟᱵᱚᱱ ᱪᱮᱠᱟᱭᱟ ᱵᱩᱡᱽᱛᱮ ᱵᱟᱝ ᱧᱟᱢᱚᱜ ᱛᱟᱦᱮᱱᱟ ᱚᱲᱟᱜ ᱨᱮᱱᱟᱜ ᱜᱮᱨᱮᱥᱛᱷᱚᱞᱤ ᱨᱮᱱᱟᱜ ᱠᱟᱹᱢᱤ ᱠᱟᱹᱢᱤ ᱛᱮᱜᱮ ᱫᱤᱱ ᱯᱚᱨᱚᱢᱚᱜ ᱛᱟᱦᱮᱱᱟ᱾
ᱫᱤᱱ ᱯᱟᱨᱚᱢᱚᱜ ᱟ ᱫᱩᱲᱩᱵ ᱨᱮᱱᱟᱜ ᱥᱚᱢᱚᱭ ᱟᱵᱚ ᱱᱤᱡᱮ ᱡᱚᱛᱱᱚ ᱨᱮᱱᱟᱜ ᱥᱚᱢᱚᱭ ᱜᱮ ᱵᱟᱝ ᱦᱩᱭᱩᱜᱼᱟ
ᱚᱱᱟ ᱜᱮᱥᱮ ᱠᱚ ᱢᱮᱱ ᱠᱟᱫᱟ ᱠᱤ ᱢᱤᱫ ᱫᱚᱢ ᱡᱟᱦᱟᱸᱭ ᱜᱤᱫᱽᱨᱟᱹ ᱜᱮ ᱠᱩᱲᱤ ᱜᱤᱫᱽᱨᱟᱹ ᱠᱩᱲᱤ ᱦᱚᱯᱚᱱ ᱢᱤᱫ ᱫᱚᱢᱮ ᱦᱚᱲ ᱚᱲᱟᱜ ᱱᱟ ᱡᱩᱫᱤ ᱢᱚᱡᱽ ᱚᱲᱟᱜ ᱢᱚᱡᱽ ᱦᱚᱲ ᱴᱷᱮᱡ ᱮ ᱯᱟᱲᱟᱣ ᱮᱱᱟ ᱛᱚ ᱪᱮᱫ ᱞᱮᱠᱟ ᱩᱱᱤ ᱜᱚ ᱵᱟᱵᱟ ᱚᱲᱟᱜ ᱨᱮᱭ ᱛᱟᱦᱮᱱᱟ ᱚᱱᱠᱟᱜ ᱜᱮ ᱚᱸᱰᱮ ᱦᱚᱭ ᱛᱟᱦᱮᱱᱟ ᱦᱮᱸ ᱥᱮ ᱟᱨ ᱡᱩᱫᱤ ᱵᱩᱡᱽᱵᱟᱱ ᱦᱚᱲ ᱵᱟᱠᱚ ᱧᱟᱢᱱᱟ ᱛᱚ ᱚᱸᱰᱮ ᱪᱟᱞᱟᱣ ᱠᱟᱛᱮᱜ ᱩᱱᱤ ᱫᱚ ᱵᱟᱠᱚ ᱢᱮᱱᱟ ᱠᱤ ᱟᱨᱥᱤᱨᱮᱭ ᱧᱮᱞᱚᱜ ᱨᱮᱦᱚᱸᱚᱭ ᱢᱮᱱᱟ ᱤᱧ ᱠᱟᱱᱟᱹᱧ ᱥᱮ ᱵᱟᱝ ᱠᱟᱱᱟ
ᱵᱟᱝ ᱠᱟᱱᱟ ᱵᱟᱭ ᱧᱮᱞ ᱴᱷᱤᱠᱚᱜᱼᱟ ᱛᱚᱠᱷᱚᱱ
ᱦᱮᱸ ᱚᱱᱟᱠᱩ ᱧᱮᱞ ᱠᱟᱛᱮᱜ ᱚᱱᱟᱠᱩ ᱵᱷᱟᱵᱤ ᱠᱟᱛᱮᱜ ᱟᱹᱰᱤ ᱠᱚᱥᱴᱚ ᱵᱩᱡᱩᱜ ᱛᱟᱦᱮᱱᱟ ᱢᱚᱱᱮᱨᱮ
ᱠᱩᱲᱤ ᱜᱤᱫᱽᱨᱟᱹ ᱡᱚᱠᱷᱚᱱ ᱪᱟᱸᱫᱳ ᱵᱚᱸᱜᱟ ᱦᱮᱸ
ᱦᱮᱸ ᱠᱩᱲᱤ ᱜᱤᱫᱽᱨᱟᱹ ᱡᱟᱱᱟᱢ ᱜᱮ ᱪᱟᱸᱫᱚ ᱵᱚᱸᱜᱟ ᱱᱚᱝᱠᱟᱭ ᱮᱢ ᱟᱠᱟᱫ ᱵᱚᱱᱟ ᱠᱤ ᱢᱤᱫ ᱠᱟᱹᱴᱤᱡ ᱠᱷᱚᱱ ᱢᱤᱫ ᱯᱩᱨᱟᱹ ᱡᱤᱭᱚᱱ ᱵᱷᱳᱨ ᱵᱚᱞᱮ ᱟᱵᱚ ᱫᱚ ᱢᱤᱫ ᱠᱟᱹᱴᱤᱡ ᱠᱷᱚᱱ ᱢᱟ ᱚᱱᱮ ᱠᱚ ᱢᱮᱱ ᱞᱮᱠᱟ ᱦᱮᱸ ᱵᱟᱠᱚ ᱢᱮᱱᱛᱮᱱᱟ ᱠᱤ ᱠᱩᱲᱤ ᱜᱤᱫᱨᱟᱹ ᱜᱤᱫᱽᱨᱟᱹᱣᱟᱜ ᱫᱚ ᱚᱠᱟᱴᱷᱮᱡ ᱜᱮ ᱥᱩᱠ ᱵᱟᱝ ᱛᱟᱦᱮᱱᱟ ᱚᱠᱟ ᱴᱷᱮᱡ ᱜᱮ ᱟᱯᱱᱟᱨ ᱚᱲᱟᱜ ᱵᱟᱝ ᱛᱟᱦᱮᱱᱟ
ᱵᱟᱝ ᱛᱟᱦᱮᱱᱟᱼᱟ ᱦᱚᱲ ᱚᱲᱟᱜ ᱨᱮᱜᱮ ᱵᱚᱱ ᱠᱟᱹᱢᱤ ᱠᱟᱹᱢᱤ ᱠᱟᱛᱮᱫ ᱵᱚᱱ ᱱᱟᱜ ᱵᱩᱡᱩᱜᱼᱟ ᱮᱱᱦᱚᱸ ᱥᱮᱫ ᱧᱩᱛᱩᱢ ᱫᱚ ᱵᱟᱝ ᱦᱩᱭᱩᱜ ᱛᱟᱵᱚᱱᱟ ᱡᱮ ᱱᱩᱱᱟᱹᱝ ᱠᱟᱹᱢᱤ ᱨᱮᱦᱚᱸ ᱱᱩᱭ ᱫᱚ ᱠᱟᱹᱢᱤᱭᱟᱭ ᱵᱟᱹᱦᱩ ᱠᱩᱲᱤ ᱴᱷᱤᱠ ᱜᱮᱭᱟ ᱡᱟᱦᱟᱸ ᱛᱤᱱᱟᱹᱜᱮᱢ ᱠᱟᱹᱢᱤ ᱨᱮᱦᱚᱸ ᱱᱟᱥᱮᱭᱟᱜ ᱡᱩᱫᱤᱢ ᱜᱟᱹᱞᱛᱤ ᱛᱤ ᱠᱮᱫᱟᱢ ᱚᱱᱟᱜᱮ ᱧᱮᱞ ᱧᱟᱢ ᱛᱟᱢᱟ ᱡᱮ ᱵᱟᱝ ᱾ ᱱᱩᱭ ᱫᱚ ᱵᱟᱭ ᱾ ᱵᱟᱭ ᱵᱷᱟᱹᱜᱤᱭᱟ ᱵᱟᱭ ᱥᱮᱨᱚᱠᱚᱢ ᱵᱟᱭ ᱠᱟᱹᱢᱤᱭᱟ ᱾
ᱦᱮᱸ ᱟᱨᱦᱚᱸ ᱚᱱᱮ ᱠᱚ ᱢᱮᱱ ᱞᱮᱠᱟ ᱤᱭᱟᱹ ᱜᱟᱹᱞᱛᱤ ᱛᱟᱦᱮᱸᱱ ᱟᱨ ᱵᱟᱝ ᱛᱟᱦᱮᱸᱱ ᱨᱚᱲ ᱫᱚ ᱟᱵᱚ ᱠᱩᱲᱤ ᱦᱚᱯᱚᱱ ᱜᱮ ᱟᱸᱡᱚᱢ ᱦᱩᱭᱩᱜ ᱛᱟᱵᱚᱱᱟ ᱾
ᱜᱟᱹᱞᱛᱤ ᱨᱮᱢᱟ ᱛᱮ ᱠᱚ ᱨᱚᱲ ᱵᱚᱱ ᱜᱤ ᱵᱟᱝ ᱜᱟᱹᱞᱛᱤ ᱨᱮᱦᱚᱸ ᱟ ᱩᱱᱠᱩ ᱦᱚᱸ ᱟᱵᱚ ᱜᱮᱠᱚ ᱨᱚᱲ ᱵᱚᱱᱟ ᱾
ᱢᱤᱫ ᱠᱟᱹᱴᱤᱡ ᱠᱷᱚᱱ ᱡᱩᱫᱤ ᱠᱩᱲᱤ ᱜᱤᱫᱽᱨᱟᱹᱭ ᱥᱮ ᱥᱮᱬᱟᱭᱮᱱᱟ ᱞᱟᱹᱴᱩᱭᱮᱱᱟᱭ ᱵᱚᱭᱮᱥ ᱦᱩᱭᱱᱟ ᱵᱟᱯᱞᱟ ᱞᱟᱹᱜᱤᱫ ᱛᱚ ᱡᱩᱫᱤ ᱩᱱᱤ ᱵᱟᱝ ᱵᱟᱯᱞᱟᱜ ᱮ ᱢᱮᱱᱟ ᱥᱮ ᱚᱲᱟᱜ ᱨᱤᱱ ᱦᱚᱲ ᱠᱚ ᱢᱮᱱᱟ ᱵᱟᱵᱚᱱ ᱵᱟᱯᱞᱟ ᱦᱟᱛᱟᱲᱚᱜᱼᱟ ᱾ ᱛᱚ ᱟᱹᱛᱩ ᱴᱚᱞᱟ ᱨᱤᱱ ᱦᱚᱲ ᱠᱚ ᱢᱮᱱᱟ ᱡᱩᱣᱟᱹᱱ ᱠᱩᱲᱤ ᱜᱤᱫᱽᱨᱟᱹ ᱚᱲᱟᱜ ᱨᱮᱠᱚ ᱫᱚᱦᱚᱣᱟᱠᱟᱫᱮᱭᱟ ᱯᱮᱲᱟ ᱵᱟᱠᱚ ᱧᱟᱢᱮᱫ ᱠᱚᱣᱟ ᱦᱮᱸᱥᱮ ᱟᱨ ᱡᱩᱫᱤ ᱯᱮᱲᱟ ᱨᱮ ᱢᱟᱹᱱ ᱞᱮᱭᱟ ᱠᱟᱹᱢᱤ ᱫᱷᱟᱨᱟ ᱡᱟᱦᱟᱭ ᱢᱚᱡᱽ ᱚᱲᱟᱜ ᱨᱮᱠᱚ ᱧᱟᱢ ᱱᱟ ᱛᱚᱵᱮ ᱠᱚ ᱢᱮᱱᱟ ᱦᱮᱸ ᱤᱭᱟᱹ ᱠᱟᱹᱢᱤ ᱠᱚ ᱧᱮᱞ ᱫᱟ ᱚᱱᱟᱛᱮ ᱦᱟᱲᱟᱢ ᱠᱚᱨᱮ ᱦᱚᱸᱠᱚ ᱵᱟᱯᱞᱟ ᱠᱟᱠᱚ ᱠᱟᱱᱟ
ᱦᱟᱲᱟᱢ ᱡᱟᱶᱟᱭ ᱨᱮᱠᱚ ᱡᱟᱶᱟᱭ ᱠᱟᱠᱚ ᱠᱟᱱᱟ ᱾
ᱟᱨᱦᱚᱸ ᱡᱚᱫᱤ ᱚᱸᱰᱮ ᱵᱟᱯᱞᱟ ᱦᱩᱭᱱᱟ ᱵᱟᱯᱞᱟ ᱦᱩᱭ ᱠᱟᱛᱮᱜ ᱚᱸᱰᱮ ᱦᱚᱸ ᱡᱩᱫᱤ ᱠᱩᱲᱤ ᱜᱤᱫᱽᱨᱟᱹ ᱠᱟᱹᱴᱤᱡ ᱧᱚᱜ ᱮ ᱛᱟᱦᱮᱸᱱᱟ ᱠᱚᱲᱟ ᱜᱤᱫᱽᱨᱟᱹ ᱞᱟᱹᱴᱩ ᱧᱚᱜ ᱮ ᱛᱟᱦᱮᱸᱱᱟ ᱥᱮ ᱠᱚᱲᱟ ᱜᱤᱫᱽᱟᱹ ᱡᱩᱫᱤ ᱡᱩᱫᱤ ᱛᱷᱚᱲᱟ ᱨᱚᱦᱚᱲ ᱧᱚᱜ ᱮ ᱛᱟᱦᱮᱸᱱᱟ ᱠᱩᱲᱤ ᱜᱤᱫᱽᱨᱟᱹ ᱢᱚᱴᱟ ᱧᱚᱜ ᱛᱚ ᱚᱱᱟ ᱠᱚ ᱢᱮᱱᱟ ᱦᱚᱲ ᱵᱟᱠᱚ ᱧᱮᱞ ᱠᱟᱣᱱᱟ ᱞᱟᱹᱴᱩ ᱢᱟᱨᱟᱝ ᱠᱩᱲᱤ ᱜᱤᱫᱽᱨᱟᱹ
ᱟᱹᱜᱩ ᱠᱟᱫᱮᱭᱟᱢ ᱢᱟᱱᱮ ᱡᱚᱛᱚ ᱥᱮᱫ ᱜᱮ ᱨᱚᱲ ᱫᱚ ᱟᱸᱡᱚᱢ ᱦᱩᱭᱩᱜᱼᱟ ᱾ ᱩᱱᱠᱩᱣᱟᱜ ᱫᱚ
ᱠᱟᱹᱴᱤᱡ ᱧᱚᱜ ᱮ ᱛᱟᱦᱮᱸᱱᱟ ᱛᱚ ᱠᱚ ᱢᱮᱱᱟ ᱦᱮᱸ ᱮᱱᱛᱮᱫ ᱡᱟᱹᱱᱤᱡ ᱵᱟᱠᱚ ᱠᱚ ᱧᱟᱢᱮᱫ ᱠᱚ ᱛᱟᱦᱮᱸᱱᱟ ᱡᱟᱶᱟᱭ ᱚᱱᱟᱛᱮᱠᱚ ᱡᱟᱶᱟᱭ ᱠᱟᱫᱮᱭᱟ ᱾
ᱠᱟᱫᱮᱭᱟ ᱢᱟᱱᱮ ᱚᱠᱟᱴᱟᱜ ᱚᱠᱟᱴᱟᱜ ᱨᱮᱜᱮ ᱢᱚᱡᱽ ᱨᱚᱲ
ᱢᱚᱡᱽ ᱨᱚᱲ ᱫᱚ ᱵᱟᱝ ᱦᱩᱭᱩᱜᱼᱟ ᱟᱨᱦᱚᱸ ᱠᱟᱹᱢᱤ ᱠᱚᱦᱚᱸ ᱮ ᱡᱩᱫᱤ ᱟᱢ ᱚᱸᱰᱮ ᱦᱚᱲ ᱚᱲᱟᱜ ᱨᱮ ᱡᱟᱦᱟᱱᱟᱜ ᱜᱮ ᱠᱟᱹᱢᱤ ᱦᱩᱭᱩᱜ ᱵᱟᱝ ᱦᱩᱭᱩᱜ ᱟᱢ ᱡᱚᱛᱚ ᱠᱤᱪᱷᱩ ᱠᱟᱹᱢᱤ ᱢᱮ ᱮᱱᱛᱮ ᱨᱮᱦᱚᱸ ᱟᱢᱟᱜ ᱠᱚᱱᱚ ᱧᱩᱛᱩᱢ ᱜᱮ ᱵᱟᱹᱱᱩᱜ ᱟᱱ ᱾ ᱢᱤᱫᱴᱮᱡ ᱠᱩᱲᱤ ᱜᱤᱫᱽᱨᱟᱹᱣᱟᱜ ᱡᱟᱦᱟ ᱡᱤᱭᱚᱱ ᱠᱟᱱᱟ ᱚᱱᱟ ᱫᱚ ᱟᱵᱚ ᱠᱩᱲᱤ ᱜᱤᱫᱽᱨᱟᱹ ᱪᱷᱟᱰᱟ ᱵᱮᱥ ᱛᱚ ᱚᱠᱚᱭ ᱦᱚᱸ ᱵᱟᱠᱚ ᱵᱟᱰᱟᱭ ᱫᱟᱲᱮᱭᱟᱜᱼᱟ ᱾
ᱦᱩᱸ ᱦᱩᱸ ᱦᱩᱸ ᱱᱟᱥᱮᱭᱟᱜ ᱟᱢ ᱦᱚᱲᱢᱚᱨᱮ ᱢᱚᱡᱽ ᱵᱟᱢ ᱵᱩᱡᱷᱟᱹᱣᱟ ᱛᱷᱚᱲᱟᱢ ᱡᱤᱨᱟᱹᱜ ᱟᱢ ᱥᱮ ᱜᱤᱛᱤᱡ ᱜᱤᱛᱤᱡᱼᱟ ᱟᱫᱚ ᱚᱱᱟ ᱦᱚᱸᱠᱚ ᱧᱮᱞ ᱧᱟᱢ ᱜᱚᱫᱟ ᱡᱮ ᱱᱩᱠᱩ ᱨᱮᱱ ᱵᱟᱹᱦᱩ ᱠᱩᱲᱤᱢᱟ ᱜᱤᱛᱤᱡ ᱠᱚᱜ ᱮ ᱥᱟᱨᱟᱫᱤᱱ ᱾
ᱠᱷᱳᱲᱱᱮ ᱜᱤᱭᱟ ᱦᱮ ᱟᱡᱽᱠᱚ ᱫᱤᱭᱟ ᱜᱭᱟ ᱦᱮ ᱾ ᱵᱟᱭ ᱵᱟᱰᱟᱭᱟ ᱠᱟᱹᱢᱤ ᱚᱱᱟ ᱞᱟᱹᱜᱤᱫ ᱥᱮ ᱚᱲᱟᱜ ᱨᱮᱱ ᱦᱚᱲ ᱜᱮ ᱟᱵᱚ ᱦᱚᱲ ᱢᱟ ᱫᱩᱨ ᱨᱮᱱ ᱠᱟᱛᱷᱟ ᱚᱲᱟᱜ ᱨᱮᱱ ᱦᱚᱲ ᱜᱮᱠᱚ ᱨᱚᱲ ᱵᱚᱱᱟ ᱠᱟᱹᱢᱤ ᱨᱮ
ᱵᱟᱰᱟᱭᱟ ᱴᱚᱞᱟᱨᱮ ᱡᱮ ᱟᱞᱮᱨᱮᱱ ᱵᱟᱹᱦᱩ ᱠᱩᱲᱤ ᱢᱟ ᱠᱷᱟᱹᱞᱤ ᱜᱤᱛᱤᱡ ᱠᱚ
ᱦᱳᱭ ᱦᱳᱭ
ᱠᱟᱹᱢᱤ ᱵᱟᱹᱜᱤ ᱠᱟᱛᱮᱫ ᱥᱮ ᱥᱮᱛᱟᱜ ᱦᱚᱸ ᱵᱟᱭ ᱵᱮᱨᱮᱫ ᱦᱚᱞᱚᱜᱼᱟ ᱾
ᱦᱮᱸ ᱵᱚᱞᱮ ᱟᱭᱢᱟ ᱞᱮᱠᱟ ᱠᱚ ᱨᱚᱲ ᱵᱚᱱᱟ ᱟᱨ ᱡᱩᱫᱤ ᱜᱤᱫᱽᱨᱟᱹ ᱦᱚᱲᱢᱚ ᱠᱚᱨᱮ ᱠᱚ ᱵᱟᱥᱟ ᱞᱮᱱ ᱦᱮ ᱚᱱᱟ ᱦᱚᱸ ᱡᱩᱫᱤ ᱢᱚᱡᱽ ᱵᱟᱝ ᱵᱩᱡᱷᱟᱹᱜᱼᱟ ᱛᱚ ᱚᱱᱟ ᱠᱚ ᱪᱮᱫ ᱠᱚ ᱢᱮᱱᱟ? ᱵᱩᱰᱷᱤ ᱦᱚᱲ ᱠᱚᱠᱚ ᱛᱟᱦᱮᱸᱱᱟ ᱥᱮ ᱪᱩᱝᱰᱤᱝ ᱧᱚᱜ ᱠᱚ ᱪᱮᱫ ᱠᱚ ᱢᱮᱱᱟ ᱟᱞᱮ ᱫᱚ ᱵᱟᱞᱮ ᱜᱤᱫᱽᱨᱟᱹ ᱵᱟᱲᱟᱣ ᱟᱠᱟᱫ ᱠᱚᱣᱟ ᱾ ᱟᱞᱮ ᱦᱚᱸᱛᱚᱞᱮ ᱜᱤᱫᱽᱨᱟᱹ ᱵᱟᱲᱟ ᱟᱠᱟᱫ ᱠᱚᱣᱟ ᱟᱢᱜᱮ ᱵᱮᱥ ᱵᱟᱢ ᱵᱩᱡᱷᱟᱹᱣ ᱫᱟ ᱾ ᱟᱞᱮ ᱫᱚ ᱪᱮᱠᱟ ᱵᱤᱱᱟᱹ ᱜᱤᱫᱽᱨᱟᱹ ᱛᱮᱜᱮ ᱢᱮᱱᱟᱜ ᱞᱮᱭᱟ ᱢᱟᱱᱮ ᱠᱚᱭᱛᱚ ᱠᱤᱠᱚ ᱟᱸᱡᱚᱢᱢᱟ ᱦᱮᱸᱥᱮ
ᱦᱮᱸ ᱦᱮᱸ ᱚᱱᱟ ᱟᱞᱮ ᱫᱚ ᱚᱱᱟ ᱥᱩᱚᱢᱟᱹᱭ ᱫᱚ ᱡᱮ ᱵᱟᱞᱮ ᱠᱟᱹᱢᱤ ᱠᱟᱱ ᱛᱟᱦᱮᱱᱟ ᱥᱮ ᱵᱟᱞᱮ ᱤᱭᱟᱹ ᱠᱟᱱ ᱛᱟᱦᱮᱱᱟ ᱟᱯᱮ ᱞᱮᱠᱟ ᱫᱚ ᱵᱟᱞᱮ ᱜᱤᱛᱤᱡ ᱠᱚᱜ ᱠᱟᱱ ᱛᱟᱦᱮᱱᱟ ᱾ ᱟᱭᱢᱟ ᱨᱚᱠᱚᱢ ᱠᱚ ᱨᱚᱲᱟ ᱟᱸᱡᱚᱢᱟ ᱾ ᱦᱮᱸ ᱢᱮᱱᱫᱟᱹᱧ ᱛᱤᱱᱟᱹᱜ ᱢᱤᱱᱤᱴ ᱦᱩᱭᱮᱱᱟ ᱛᱤᱱᱟᱹᱜ ᱢᱤᱱᱤᱴ ᱦᱩᱭᱱᱟ ᱾
ᱟᱹᱣᱨᱤ ᱟᱹᱣᱨᱤᱭᱟᱜᱼᱟ ᱵᱟᱨᱚ ᱢᱤᱱᱤᱴ ᱦᱟᱹᱵᱤᱡ ᱞᱟᱝ ᱜᱟᱞᱢᱟᱨᱟᱣ ᱫᱟᱲᱮᱭᱟᱜᱼᱟ ᱾
ᱟᱪᱷᱟ ᱟᱢ ᱫᱚ ᱛᱤᱱᱟᱹᱜ ᱫᱤᱱ ᱠᱷᱚᱱ ᱱᱚᱰᱮ ᱫᱚᱢᱭ ᱱᱚᱣᱟ ᱞᱟᱹᱭ ᱨᱮᱫᱚ
ᱤᱧ ᱦᱚᱸ ᱱᱟᱣᱟ ᱜᱤᱭᱟᱹᱧ ᱟᱫᱚ ᱱᱚᱝᱠᱟ ᱵᱚᱞᱮ ᱮᱴᱟᱜ ᱟᱜ ᱯᱞᱮᱴᱯᱷᱚᱨᱚᱢ ᱨᱮᱦᱚᱧ ᱠᱟᱹᱢᱤ ᱵᱟᱲ ᱟᱠᱟᱫ ᱜᱮᱭᱟ ᱟᱫᱚ
ᱦᱮᱸ ᱦᱮᱸ
ᱞᱤᱢᱤᱴᱮᱥᱚᱱ ᱠᱚ ᱮᱢ ᱟᱠᱟᱫᱟ ᱵᱚᱞᱮ ᱵᱟᱨᱚ ᱢᱤᱱᱤᱴ ᱦᱟᱹᱵᱤᱡ ᱮᱢ ᱜᱟᱞᱢᱟᱨᱟᱣ ᱫᱟᱲᱮᱭᱟᱜᱼᱟ ᱾ ᱩᱥᱠᱮ ᱵᱟᱫ ᱫᱚ ᱟᱯᱱ ᱟᱯ ᱜᱮ ᱠᱚᱞ ᱠᱷᱴᱟᱜ ᱛᱟᱦᱮᱱᱟ ᱟᱨ ᱡᱟᱦᱟᱸ ᱤᱧ ᱢᱤᱫᱴᱮᱡ ᱯᱞᱟᱴᱯᱷᱚᱨᱚᱢ ᱨᱮ ᱞᱟᱦᱟᱧ ᱠᱟᱹᱢᱤᱭᱮᱫ ᱠᱟᱱ ᱛᱟᱦᱮᱱᱟ
ᱦᱮᱸ ᱻ᱾
ᱚᱱᱟ ᱯᱞᱮᱴᱯᱷᱚᱨᱚᱢ ᱨᱮᱫᱚ ᱢᱚᱛᱞᱚᱵ ᱠᱤ ᱱᱚᱚᱭᱥᱮᱥ ᱵᱟᱭ ᱤᱭᱟᱹᱭ ᱛᱟᱦᱮᱱᱟ ᱵᱟᱭ ᱚᱵᱡᱚᱨᱵᱷ ᱛᱟᱦᱮᱱᱟ ᱚᱱᱟ ᱵᱟᱭ ᱮᱠᱥᱮᱯᱴᱟ -ᱟ ᱾ ᱟᱨ ᱡᱩᱫᱤ ᱡᱟᱦᱟᱸᱨᱮ ᱱᱚᱭᱥ ᱠᱚ ᱛᱟᱦᱮᱱᱟ ᱱᱚᱝᱠᱟ ᱠᱟᱹᱢᱤ ᱛᱩᱞᱩᱡ ᱦᱚᱸ ᱵᱟᱢ ᱜᱟᱞᱢᱟᱨᱟᱣ ᱫᱟᱲᱮᱭᱟᱜᱼᱟ ᱾ ᱥᱮ ᱟᱢ ᱱᱤᱛ ᱮᱢ ᱛᱮᱢ ᱠᱟᱹᱢᱤᱭᱮᱫ ᱠᱟᱱᱟ ᱯᱷᱤᱨᱵᱤᱢ ᱜᱟᱞᱢᱟᱨᱟᱜ ᱠᱟᱱᱟ ᱦᱮᱸ ᱥᱮ
ᱦᱮᱸ
ᱱᱚᱰᱮ ᱫᱚ ᱠᱟᱹᱢᱤ ᱛᱩᱞᱩᱡ ᱵᱟᱢ ᱜᱟᱞᱢᱟᱨᱟᱣ ᱫᱟᱲᱮᱭᱟᱜᱼᱟ ᱡᱟᱦᱟᱱᱟᱜ ᱜᱮ ᱱᱟᱥᱮᱱᱟᱜ ᱥᱟᱰᱮᱭᱱᱟ ᱛᱚ ᱢᱚᱛᱞᱚᱵ ᱵᱟᱝ ᱦᱩᱭᱩᱜᱼᱟ ᱾
ᱵᱟᱝ ᱦᱩᱭᱩᱜᱼᱟ ᱚᱸᱻ ᱾ ᱢᱟᱱᱮ ᱮᱠᱫᱚᱢ ᱚᱱᱟ ᱫᱚ ᱪᱮᱫ ᱤᱭᱟᱹ ᱠᱤ ᱢᱟᱱᱮ ᱱᱟ ᱥ ᱠᱤ ᱡᱮᱱᱚ ᱵᱟᱝ ᱦᱩᱭᱩᱜ
ᱦᱮᱸ ᱦᱮᱸ ᱥᱟᱰᱮ ᱦᱚᱸ ᱵᱟᱝ ᱦᱩᱭᱩᱜᱼᱟ ᱟᱨ ᱵᱚᱞᱮ ᱚᱱᱟ ᱨᱮᱫᱚ ᱪᱮᱫ ᱵᱚᱞᱮ ᱤᱭᱟᱹ ᱪᱮᱫ ᱠᱚ ᱢᱮᱱᱟ ᱮᱢ ᱱᱚᱣᱟ ᱨᱮᱫᱚ ᱢᱤᱫᱴᱮᱱ ᱦᱚᱲ ᱥᱟᱶ ᱦᱚᱸ ᱵᱟᱵᱟᱨ ᱫᱚᱢᱮᱢ ᱠᱟᱛᱷᱟ ᱫᱟᱲᱮᱭᱟᱜᱼᱟ ᱦᱮᱸᱥ,
ᱦᱮᱸ᱾
ᱦᱮᱸ ᱟᱨ ᱚᱱᱟ ᱨᱮᱫᱚ ᱪᱮᱫ ᱠᱟᱱᱟ ᱟᱢ ᱚᱠᱚᱭ ᱥᱟᱶ ᱪᱚᱢ ᱧᱟᱯᱟᱢᱚᱜ ᱠᱟᱱ ᱚᱠᱚᱭ ᱚᱠᱚᱭ ᱪᱚ ᱟᱪᱟᱱᱟᱠ ᱦᱤᱡᱩᱜ ᱠᱟᱱ ᱟᱢᱟᱜ ᱠᱚᱞ ᱨᱮ᱾ ᱪᱮᱫ ᱦᱚᱸ ᱵᱟᱢ ᱧᱮᱞ ᱫᱟᱲᱮᱭᱟᱜᱼᱟ ᱱᱟᱢᱵᱟᱨ ᱠᱚᱸᱦᱚᱸ ᱵᱟᱢ ᱧᱮᱞ ᱫᱟᱲᱮᱭᱟᱜᱼᱟ᱾ ᱚᱱ ᱚᱱᱮ ᱚᱱᱠᱟ ᱚᱱᱟ ᱨᱮᱫᱚ᱾ ᱟᱨ ᱱᱚᱣᱟ ᱨᱮᱫᱚ ᱪᱮᱫ ᱠᱟᱱᱟ ᱵᱚᱞᱮ ᱟᱵᱚ ᱢᱟᱱᱞᱤᱭᱟ ᱠᱩᱲᱤ ᱜᱤᱫᱽᱨᱟᱹ ᱡᱟᱦᱟᱸᱭ ᱠᱚᱱᱴᱮᱠᱱᱟᱢ ᱛᱚ ᱠᱩᱲᱤ ᱜᱤᱫᱽᱨᱟᱹ ᱠᱩᱲᱤ ᱜᱤᱫᱽᱨᱟᱹ ᱦᱚᱢ ᱜᱟᱞᱢᱟᱨᱟᱣ ᱫᱟᱲᱮᱭᱟᱜᱼᱟ ᱦᱮᱸᱥᱮ᱾ ᱦᱮᱸ ᱥᱮ ᱡᱟᱦᱟᱸᱭ ᱵᱚᱞᱮ ᱟᱢ ᱫᱩᱵᱟᱨᱟ ᱵᱚᱞᱮᱢ ᱠᱚᱞ ᱫᱟᱲᱮᱣ ᱟᱭᱟ ᱫᱚᱦᱲᱟᱛᱮ᱾
ᱦᱮᱸ᱾
ᱡᱟᱦᱟᱸ ᱛᱤᱨᱮ ᱢᱟᱞᱟᱞᱤᱭᱟ. ᱢ ᱯᱷᱤᱨᱤ ᱨᱮᱱᱟᱜ ᱟᱨᱮᱢ ᱢᱮᱱᱟ ᱱᱤᱛᱚᱜ ᱥᱚᱢᱚᱭᱤᱧ ᱧᱟᱢ ᱠᱟᱫᱟ ᱥᱟᱱᱟᱢ ᱦᱚᱲ ᱛᱚ ᱢᱤᱫ ᱨᱚᱠᱚᱢ ᱵᱟᱹᱱᱩᱜ ᱵᱚᱱᱟ ᱦᱮᱸ ᱥᱮ ᱵᱟᱝ? ᱦᱮᱸ ᱡᱮᱥᱮ ᱠᱤ ᱡᱟᱦᱟᱸᱭ ᱫᱚ ᱮᱱᱛᱮᱜ ᱚᱲᱟᱜ ᱠᱚ ᱥᱟᱢᱲᱟᱣ ᱦᱩᱭᱩᱜ ᱠᱟᱱ ᱛᱟᱵᱚᱱᱟ ᱡᱟᱦᱟᱸᱭ ᱫᱚᱵᱚᱱ ᱚᱞᱚᱜ ᱯᱟᱲᱦᱟᱜ ᱠᱟᱱᱟ ᱡᱟᱦᱟᱸᱭ ᱫᱚᱵᱚᱱ ᱠᱟᱹᱢᱤᱭᱮᱫ ᱠᱟᱱᱟ᱾
ᱢᱮᱱᱟ. ᱧ ᱱᱚᱣᱟ ᱦᱮᱸ ᱱᱚᱣᱟ ᱢᱤᱫᱴᱮᱡ ᱴᱟᱥᱠ ᱚᱱᱟ ᱢᱤᱫ ᱫᱤᱱ ᱨᱮᱜᱮ ᱤᱭᱟ. ᱯᱩᱨᱟᱹ ᱦᱩᱭᱩᱜ ᱟᱥᱮ ᱛᱤᱦᱤᱧ ᱵᱟᱢ ᱯᱩᱨᱟᱹᱣ ᱫᱟᱲᱮᱭᱟᱜᱫᱟ ᱜᱟᱯᱟ
ᱦᱮᱸ ᱦᱮᱸ ᱦᱮᱸ ᱚᱱᱠᱟ ᱜᱮ ᱤᱧ ᱦᱚᱸ ᱦᱮᱸ ᱤᱧ ᱦᱚᱸ ᱩᱱᱟᱹᱜ ᱢᱚᱡ ᱛᱮᱫᱚ ᱵᱟᱹᱧ ᱵᱟᱰᱟᱭᱟ ᱠᱤᱱᱛᱩ ᱚᱱᱟ ᱴᱟᱥᱠ ᱧᱟᱢᱚᱜ ᱠᱟᱱᱟ ᱚᱱᱟ ᱟᱢ ᱵᱚᱞᱮ ᱛᱤᱱᱟᱹᱜ ᱮᱢ ᱢᱮᱱᱟ ᱟᱢ ᱛᱤᱱᱟᱹᱜ ᱮᱢ ᱪᱮᱠᱟ ᱫᱟᱲᱮᱭᱟᱜᱼᱟ ᱩᱱᱟᱹᱜ ᱪᱤᱠᱟᱭ ᱢᱮ ᱪᱮᱫᱟᱜ ᱥᱮ ᱞᱤᱢᱤᱴᱮᱥᱟᱱ ᱵᱟᱹᱱᱩᱜᱼᱟ ᱡᱚᱛᱚ ᱦᱚᱲ ᱥᱚᱢᱟᱱ ᱥᱚᱢᱟᱱ ᱴᱟ. ᱭᱤᱢ ᱵᱟᱵᱚᱱ ᱮᱢ ᱫᱟᱲᱮᱭᱟᱜ ᱠᱟᱱᱟ ᱦᱮᱸ ᱥᱮ ᱵᱟᱝ? ᱦᱮᱸ ᱟᱫᱚ ᱚᱱᱮ ᱚᱱᱟ ᱤᱭᱟᱹᱛᱮ ᱟᱢ ᱚᱱᱟ ᱴᱟᱭᱤᱢᱮᱢ ᱮᱢᱟ ᱛᱚ ᱵᱷᱟᱜᱮ ᱵᱚᱞᱮ ᱴᱷᱤᱠ ᱜᱮ ᱜᱚᱲᱚ ᱜᱚᱯᱚᱲᱚ ᱧᱟᱢᱚᱜ ᱠᱟᱱᱟ᱾ ᱟᱨ ᱵᱚᱞᱮ ᱛᱷᱚᱲᱟ ᱵᱚᱦᱩᱛ ᱴᱟᱭᱤᱢ ᱮᱢ ᱦᱩᱭᱩᱜᱼᱟ ᱵᱚᱞᱮ ᱛᱷᱚᱲᱟ ᱮᱱᱛᱮᱫ ᱴᱟᱭᱤᱢ ᱟᱨ ᱟᱵᱚ ᱠᱩᱲᱤ ᱜᱤᱫᱽᱨᱟᱹ ᱫᱚ ᱵᱟᱰᱟᱭ ᱜᱮᱭᱟᱢ ᱡᱟᱦᱟᱸ ᱛᱤᱱᱟᱹᱜ ᱮᱢ ᱠᱟᱹᱢᱤᱭᱟ ᱠᱚᱢ ᱜᱮ ᱵᱩᱡᱩᱜᱼᱟ ᱠᱟᱹᱢᱤ ᱢᱚᱛᱞᱚᱵ ᱠᱤ ᱟᱢ ᱚᱱᱟ ᱤᱭᱟᱹᱛᱮ ᱟᱫᱟᱨ ᱠᱟᱹᱢᱤ ᱢᱟ ᱢᱮᱱᱟᱜ ᱛᱟᱵᱚᱱ ᱜᱮ ᱚᱲᱟᱜ ᱠᱚᱨᱮᱱᱟᱜ ᱢᱟ ᱟᱯᱱᱟᱨᱟᱜ ᱢᱟ ᱟᱫᱚ ᱚᱱᱟ ᱵᱟᱹᱜᱤ ᱠᱟᱛᱮ ᱴᱟᱭᱤᱢ ᱩᱰᱩᱠ ᱡᱩᱫᱤ ᱴᱟᱭᱤᱢ ᱵᱚᱱ ᱮᱢᱟ ᱛᱚ ᱢᱚᱛᱞᱚᱵ ᱛᱷᱚᱲᱟ ᱟᱵᱚᱣᱟᱜ ᱵᱚᱦᱚᱛ ᱡᱟᱫᱟ ᱜᱮ ᱦᱮᱞᱯ ᱦᱩᱭᱩᱜᱼᱟ᱾ ᱛᱤᱱᱟᱹᱜ ᱫᱤᱱ ᱜᱟᱱᱮᱢ ᱦᱩᱭᱱᱟ ᱱᱚᱣᱟ ᱯᱞᱮᱴᱯᱷᱚᱨᱢ ᱨᱮᱫᱚ?
ᱤᱧ ᱫᱚ ᱟᱹᱰᱤ ᱱᱟᱣᱟ ᱜᱮ ᱱᱚᱜ-ᱚᱭ ᱦᱚᱞᱟ ᱠᱷᱚᱡ ᱜᱮ᱾
ᱦᱮᱸ ᱟᱫᱚ᱾
ᱟᱸ ᱟᱫᱚ ᱱᱚᱣᱟ ᱯᱮᱢᱮᱱᱴ ᱤᱭᱟᱹ ᱞᱟᱹᱜᱤᱫ ᱱᱚᱣᱟ ᱯᱷᱳᱱᱯᱮ ᱛᱮ ᱮᱢ ᱦᱩᱭᱩᱜ-ᱟ ᱥᱮ ᱥᱮ ᱮᱠᱟᱭᱩᱱᱴ ᱜᱮ ᱠᱚ
ᱵᱟ ᱚᱱᱟᱨᱮ ᱢᱮᱱᱟᱜ ᱜᱮᱭᱟ ᱚᱱᱟᱨᱮ ᱤᱭᱟᱹ ᱧᱮᱞ ᱢᱮ ᱦᱟᱸᱜ ᱚᱱᱟᱨᱮ ᱚᱠ ᱚᱯᱥᱮᱱ ᱢᱮᱱᱟᱜᱼᱟ᱾ ᱚᱸᱰᱮ ᱥᱟᱱᱟᱢ ᱦᱮᱸ ᱡᱚᱛᱚᱢ ᱧᱮᱞ ᱫᱟᱲᱮᱭᱟᱛᱟᱢᱟ ᱡᱚᱛᱚᱢ ᱪᱮᱠ ᱫᱟᱲᱮᱭᱟᱜᱼᱟ᱾ ᱟᱨ ᱤᱭᱟᱹ ᱮᱸᱜ ᱛᱤᱥᱮᱢ ᱨᱮᱡᱤᱥᱴᱨᱮᱥᱚᱱ ᱞᱮᱫᱟ ᱛᱤᱱᱟᱹᱜ ᱫᱤᱱ ᱦᱩᱭᱮᱱ ᱛᱟᱢᱟ ᱨᱮᱡᱤᱥᱴᱨᱮᱥᱚᱱ ᱠᱟᱛᱮᱫ?
ᱨᱮᱡᱤᱥᱴᱨᱮᱥᱚᱱ ᱦᱩᱭᱱᱟ ᱦᱩᱭᱱᱟ ᱯᱮ ᱯᱩᱱ ᱫᱤᱱ ᱜᱟᱱ ᱦᱩᱭᱱᱟ ᱦᱮᱸ᱾
ᱦᱮᱸ ᱯᱮ ᱯᱩᱱ ᱫᱤᱱ ᱦᱩᱭᱩᱜ ᱛᱟᱦᱮᱱᱟ ᱩᱥᱠᱮ ᱵᱟᱫᱽ ᱜᱮ ᱴᱟᱥᱠ ᱧᱟᱢᱚᱜ ᱛᱟᱦᱮᱱᱟ ᱾ᱟᱫᱚ ᱚᱱᱟᱨᱮ ᱡᱚᱛᱚᱢ ᱪᱮᱠ ᱫᱟᱲᱮᱭᱟᱜᱼᱟ ᱦᱮᱸ ᱟᱢᱟᱜ ᱯᱨᱚᱯᱷᱟᱭᱤᱞ ᱨᱮ ᱪᱟᱞᱟᱣ ᱠᱟᱛᱮᱜ ᱞᱟᱛᱟᱨ ᱨᱮ ᱢᱮᱱᱟᱜᱼᱟ ᱟᱨ ᱤᱭᱟᱹ ᱢᱤᱴᱤᱝ ᱠᱚᱢ ᱮᱴᱮᱱᱰ ᱮᱫ ᱠᱟᱱ ᱜᱮᱭᱟ?
ᱢᱤᱴᱤᱝ ᱫᱚ ᱵᱟᱹᱧ ᱮᱴᱮᱱ ᱵᱟᱲᱟᱣ ᱟᱠᱟᱫᱟ ᱛᱤᱦᱤᱧ ᱢᱟ ᱵᱟᱝ ᱦᱩᱭ ᱞᱮᱱ᱾ ᱦᱩᱸ ᱦᱮᱸ ᱨᱚᱵᱤᱵᱟᱨ ᱜᱮᱫᱚᱜ ᱞᱟᱹᱜᱤᱫ ᱦᱮᱸ
ᱫᱚ ᱟᱢ ᱟᱯᱱᱟᱨ ᱛᱮᱢ ᱪᱮᱠ ᱫᱟᱲᱮᱭᱟᱜᱼᱟ ᱵᱚᱞᱮ ᱟᱢ ᱟᱯᱱᱟᱨ ᱛᱮᱢ ᱪᱮᱠ ᱫᱟᱲᱮᱭᱟᱜᱼᱟ ᱪᱮᱫ ᱛᱟ ᱞᱮᱠᱟ ᱪᱮᱫ ᱞᱮᱠᱟ ᱵᱟᱝ ᱛᱤᱱᱟᱹᱜ ᱦᱩᱭᱩᱜ ᱠᱟᱱ ᱛᱟᱢᱟ ᱛᱤᱱᱟᱹᱜ ᱵᱟᱝ ᱦᱩᱭᱩᱜ ᱠᱟᱱ ᱛᱟᱢᱟ ᱟᱨ ᱚᱱᱟᱨᱮ ᱚᱯᱥᱮᱱ ᱦᱚᱸ ᱢᱮᱱᱟᱜᱼᱟ᱾ ᱠᱤᱭᱩ ᱟᱨ ᱠᱳᱰ ᱟᱸ ᱮᱸ ᱯᱷᱳᱱ ᱯᱮ ᱚᱱᱟ ᱟᱢ ᱪᱮᱫ ᱞᱮᱠᱟ ᱠᱟᱢ ᱦᱟᱛᱟᱣᱟ ᱚᱱᱠᱟ ᱜᱮᱢ ᱩᱭᱤᱛᱷᱰᱨᱚ ᱫᱟᱲᱮᱭᱟᱜᱼᱟ᱾ ᱦᱩᱸ ᱦᱩᱸ ᱚᱱᱟᱛᱮ ᱦᱮᱸ ᱡᱚᱛᱚ ᱢᱮᱱᱟᱜᱼᱟ ᱟᱫᱚ ᱢᱤᱫ ᱫᱚᱢ ᱦᱟᱸᱜ ᱵᱚᱞᱮ ᱢᱚᱸᱡᱽ ᱛᱮ ᱦᱟᱜ ᱪᱮᱠ ᱤᱫᱤᱭᱟ᱾ ᱡᱚᱛᱚ ᱚᱯᱷᱥᱮᱱ ᱨᱮ ᱦᱟᱸᱜ ᱧᱮᱞ ᱤᱫᱤ ᱢᱮ ᱩᱱᱟᱹᱜ ᱢᱟ ᱵᱟᱹᱧ ᱞᱟᱹᱭ ᱫᱟᱲᱮᱣᱟᱢᱟ ᱱᱚᱣᱟ ᱠᱷᱚᱡ᱾ ᱦᱮᱸ ᱚᱱᱟᱛᱮ ᱵᱚᱞᱮ ᱩᱱᱟᱹᱜ ᱤᱭᱟᱹ ᱟᱛᱮ ᱜᱟᱹᱦᱤᱨ ᱠᱟᱛᱮᱜ ᱵᱟᱹᱧ ᱞᱟᱹᱭᱟᱢ ᱠᱟᱱᱟ᱾
ᱦᱮᱸ ᱢᱟ ᱴᱷᱤᱠ ᱜᱮᱭᱟ᱾ ᱟᱨ ᱟᱢ ᱢᱚᱴᱟᱢᱩᱴᱤ ᱛᱤᱱᱟᱹᱜ ᱜᱟᱱ- ᱯᱮᱢᱮᱱᱴ ᱵᱚᱞ ᱮᱱ ᱛᱟᱢᱟ ᱦᱚᱞᱟ ᱠᱷᱟᱡ?
ᱦᱮᱸ ᱟᱫᱚ ᱴᱷᱤᱠ ᱫᱚ ᱴᱷᱤᱠ ᱟᱱ ᱜᱮ ᱟᱫᱚ ᱱᱚᱣᱟ ᱨᱮᱢᱟ ᱩᱱᱟᱹᱜ ᱯᱩᱨᱟᱹ ᱯᱨᱟᱥᱚᱱᱟᱞ ᱰᱤᱴᱮᱞᱥ ᱵᱟᱵᱚᱱ ᱜᱟᱞᱢᱟᱨᱟᱣ ᱫᱟᱲᱮᱭᱟᱜᱼᱟ ᱛᱚ᱾
ᱚ ᱚᱱᱟᱛᱮ᱾
ᱦᱮᱸ ᱱᱚᱶᱥᱟᱨᱮ ᱜᱟᱭᱤᱰ ᱞᱟᱭᱤᱱᱥ ᱫᱷᱟᱨᱟᱛᱮ ᱢᱮᱱᱟᱜᱼᱟ ᱵᱚᱞᱮ ᱯᱩᱨᱟᱹ ᱯᱟᱨᱥᱚᱱᱟᱞ ᱫᱚ ᱵᱚᱞᱮ ᱵᱟᱝ ᱦᱩᱭᱩᱜᱼᱟ᱾ ᱚᱱᱟ- ᱩᱸ ᱵᱟᱨᱦᱮ ᱵᱟᱨᱦᱮ ᱧᱚᱜ ᱛᱮᱫᱚ ᱴᱷᱤᱠ
ᱴᱷᱤᱠ ᱜᱭᱟ ᱦᱮᱸ ᱟᱫᱚ ᱤᱧᱦᱚᱸ ᱢᱤᱫᱴᱮᱡ ᱮᱱᱟᱱ ᱜᱮ ᱯᱷᱳᱱᱟᱫᱤᱧ ᱛᱟᱦᱮᱱᱟ ᱟᱫᱚᱭ ᱠᱩᱞᱤᱭᱮᱫᱤᱧ ᱠᱟᱱᱟ ᱛᱤᱱᱟᱹᱜ ᱵᱚᱞᱚᱭᱮᱱ ᱛᱟᱢᱟ ᱵᱟᱝ ᱵᱚᱞᱚᱭᱮᱱ ᱛᱟᱢᱟ᱾
ᱦᱮᱸ ᱯᱟᱨᱥᱚᱱᱟᱞ ᱫᱚ ᱟᱞᱚᱢ ᱞᱟᱹᱭ ᱟᱠᱚᱣᱟ, ᱡᱟᱦᱟᱸᱭ ᱜᱤ ᱱᱚᱣᱟ ᱨᱮᱫᱚ ᱜᱟᱭᱤᱰ ᱞᱟᱭᱤᱱᱥ ᱢᱮᱱᱟᱜᱼᱟ, ᱵᱚᱞᱮ ᱟᱢ ᱵᱟᱢ-ᱵᱟᱢ ᱠᱩᱞᱤ ᱫᱟᱲᱮᱣᱟᱭᱟ ᱩᱱᱤ ᱚᱠᱚᱭ ᱠᱟᱱᱟᱭ? ᱚᱠᱟᱨᱮᱱ ᱠᱟᱱᱟᱭ? ᱪᱮᱫ ᱠᱟᱱᱟᱭ, ᱟᱢ ᱫᱚ ᱟᱱᱟᱹᱲᱤ ᱢᱤᱫᱴᱮᱡ ᱴᱚᱯᱤᱠ ᱫᱤᱭᱮ ᱜᱟᱞᱢᱟᱨᱟᱣ ᱦᱩᱭᱩᱜᱼᱟ ᱡᱟᱦᱟᱱᱟᱜ ᱡᱮ ᱥᱮ ᱦᱮᱸ ᱵᱚᱞᱮ ᱟᱞᱚᱢ-ᱟᱞᱚᱢ ᱯᱨᱟᱥᱚᱱᱟᱞ ᱫᱚ ᱵᱚᱞᱮ ᱟᱞᱚᱢ
ᱦᱮᱸ ᱢᱟᱱᱮ, ᱵᱟᱨᱦᱮ ᱨᱮᱱᱟᱜ ᱡᱟᱦᱟᱱᱟᱜ ᱟᱨᱠᱤ᱾
ᱦᱮᱸ ᱡᱟᱦᱟᱱᱟᱜ ᱴᱩᱨ ᱯᱞᱮᱥ ᱵᱟᱨᱮᱛᱮᱢ ᱵᱟᱛ ᱫᱟᱲᱮᱭᱟᱜᱼᱟ᱾ ᱡᱟᱦᱟᱱᱟᱜ ᱟᱵᱚᱣᱟᱜ ᱠᱟᱞᱪᱟᱨ ᱱᱤᱭᱮᱢ ᱵᱟᱛ ᱫᱟᱲᱮᱭᱟᱜᱼᱟ᱾
ᱦᱩᱸ ᱚᱱᱟ᱾
ᱡᱟᱦᱟᱱᱟᱜ ᱤᱭᱟᱹ ᱢᱚᱛᱞᱚᱵ ᱥᱟᱱᱛᱟᱞ ᱯᱟᱨᱜᱟᱱᱟ ᱱᱤᱭᱮ ᱡᱟᱦᱟᱸᱢ ᱵᱟᱛ ᱫᱟᱲᱮᱭᱟᱜᱼᱟ᱾ ᱱᱚᱣᱟ ᱫᱚ ᱢᱤᱫ- ᱮ ᱟᱭ ᱡᱮᱱᱨᱮᱴ ᱠᱟᱱᱟ ᱛᱚ, ᱱᱚᱣᱟ ᱡᱚᱛᱚ ᱟᱵᱚᱣᱟᱜ ᱱᱚᱣᱟ ᱟᱯᱞᱳᱰᱚᱜᱼᱟ᱾ ᱡᱮᱭᱥᱮ ᱠᱤ ᱟᱵᱚ ᱡᱟᱦᱟᱱᱟᱜ ᱵᱚᱱ ᱥᱟᱨᱪ ᱮᱫ ᱠᱟᱱᱟ ᱯᱷᱳᱱ ᱨᱮ᱾ ᱨᱚᱲ ᱛᱮ ᱦᱤᱡᱩᱜ ᱠᱟᱱᱟ, ᱚᱞᱛᱮ ᱦᱤᱡᱩᱜ ᱠᱟᱱᱟ ᱦᱮᱸᱥᱮ᱾
ᱠᱚᱫᱚ ᱜᱟᱱᱚᱜ ᱜᱮᱭᱟ ᱦᱟᱸ᱾ ᱦᱚᱲ ᱥᱚᱢᱟᱡᱽ ᱨᱮᱱᱟᱜ ᱟᱨᱠᱤ ᱡᱟᱦᱟᱱᱟᱜ ᱠᱚ ᱵᱟᱯᱞᱟ ᱠᱚᱨᱮᱱᱟᱜ᱾ ᱥᱮ ᱜᱚᱡ ᱤᱭᱟᱹ ᱠᱚᱨᱮᱱᱟᱜ ᱥᱮ-